ᱦᱮᱞᱳ ᱦᱮᱸ ᱜᱚᱝᱠᱮ ᱡᱚᱦᱟᱨ ᱜᱮ
ᱦᱳᱭ ᱜᱚᱝᱠᱮ ᱡᱚᱦᱟᱨ ᱜᱮ ᱨᱚᱲ ᱠᱚ ᱜᱚᱝᱠᱮ ᱴᱷᱤᱠ ᱴᱷᱟᱠ ᱟᱸᱡᱚᱢᱚᱜ ᱠᱟᱱ ᱛᱟᱹᱞᱤᱧᱟ
ᱦᱮᱸ ᱜᱚᱝᱠᱮ ᱨᱚᱲ ᱠᱚᱫᱚ ᱱᱟᱯᱟᱭ ᱜᱮ ᱟᱸᱡᱚᱢᱚᱜ ᱠᱟᱱᱟ ᱟᱹᱞᱤᱧᱟᱜ
ᱟᱪᱼᱪᱷᱟ ᱟᱪᱼᱪᱷᱟ ᱦᱮᱸ ᱜᱚᱝᱠᱮ ᱟᱵᱤᱱᱟᱜ ᱦᱚᱸ ᱴᱷᱟᱢ ᱴᱷᱟᱢ ᱟᱨᱠᱤ ᱵᱷᱟᱜᱤ ᱜᱮ ᱟᱸᱡᱚᱢᱚᱜ ᱠᱟᱱᱟ ᱴᱷᱤᱠ ᱴᱷᱟᱠ ᱜᱮ᱾
ᱛᱟᱦᱞᱮ ᱜᱚᱝᱠᱮᱧ ᱞᱟᱹᱭᱮᱫᱟ ᱛᱮᱦᱮᱧᱟᱜ ᱜᱟᱯᱟᱞᱢᱟᱨᱟᱣ ᱨᱮᱱᱟᱜ ᱥᱟᱛᱟᱢ ᱫᱚ ᱦᱳᱭᱳᱜ ᱠᱟᱱᱟ ᱱᱚᱜ-ᱚ ᱱᱤᱭᱟᱹ ᱚᱱᱟ ᱟᱵᱚᱣᱟᱜ ᱡᱟᱦᱟᱸ ᱪᱤᱠᱤ ᱢᱮᱱᱟᱜ ᱟᱠᱟᱫᱟ ᱡᱟᱦᱟᱸ ᱫᱚ ᱚᱞᱪᱤᱠᱤ ᱱᱚᱜᱼᱚ ᱱᱤᱭᱟᱹ ᱪᱤᱠᱤ ᱵᱟᱨᱮ ᱛᱮᱜᱮ ᱢᱟᱱᱮ ᱟᱯᱮᱥᱮᱫ ᱚᱠᱟᱞᱮᱠᱟ ᱚᱞ ᱯᱟᱲᱦᱟᱣ ᱠᱚ ᱦᱩᱭᱩᱜ ᱠᱟᱱᱟ ᱥᱮ ᱱᱚᱣᱟ ᱪᱤᱠᱤ ᱨᱮᱱᱟᱜ ᱮᱛᱚᱦᱚᱵ ᱚᱠᱟ ᱠᱷᱚᱱ ᱦᱩᱭ ᱮᱱᱟ ᱱᱚᱣᱟ ᱠᱚ ᱤᱫᱤ ᱠᱟᱛᱮᱫ ᱜᱮ ᱨᱚᱯᱚᱲ
ᱦᱮᱸ ᱜᱚᱝᱠᱮ ᱮᱠᱫᱚᱢ ᱡᱟᱹᱚᱛᱛᱤ ᱦᱸᱮ ᱜᱚᱝᱠᱮ ᱮᱠᱫᱚᱢ ᱠᱟᱛᱷᱟ ᱵᱤᱱ ᱞᱟᱹᱭᱮᱫ ᱠᱟᱱ ᱱᱚᱣᱟ ᱠᱚ ᱤᱫᱤ ᱠᱟᱛᱮ ᱨᱚᱯᱚᱲ ᱞᱮᱱᱠᱷᱟᱱ ᱫᱚ ᱟᱹᱰᱤ ᱜᱮ ᱱᱟᱯᱟᱭᱚᱜᱼᱟ
ᱱᱚᱝᱠ ᱥᱮᱪ ᱵᱤᱲ
ᱦᱳᱭ ᱜᱚᱢᱠᱮ ᱦᱮᱸ ᱜᱚᱢᱠᱮ ᱚᱱᱟ ᱜᱮ
ᱦᱮᱸ ᱢᱟ ᱜᱚᱝᱠᱮ ᱛᱟᱦᱚᱞᱮ ᱯᱩᱭᱞᱟᱹᱨᱮ ᱟᱢᱜᱮ ᱟᱵᱮᱱ ᱜᱮ ᱠᱩᱠᱞᱤ ᱫᱚᱦᱚᱭ ᱵᱮᱱ ᱛᱟᱨᱯᱚᱨ ᱤᱧ ᱞᱟᱹᱭᱮᱫ ᱠᱟᱱᱟ ᱢᱟ
ᱦᱮᱸ ᱠᱩᱠᱞᱤ ᱫᱚ ᱱᱚᱝᱠᱟ ᱠᱟᱱᱟ ᱡᱮ ᱢᱮᱱᱛᱮ ᱟᱵᱚᱣᱟᱜ ᱡᱟᱦᱟᱸ ᱱᱤᱭᱟᱹ ᱪᱤᱠᱤ ᱚᱞᱪᱤᱠᱤ ᱠᱮ ᱱᱚᱣᱟ ᱪᱤᱠᱤ ᱫᱚ ᱢᱟᱱᱮ ᱚᱠᱚᱭ ᱛᱮᱭᱟᱨ ᱟᱠᱟᱫᱟ ᱟᱨ ᱛᱤᱥᱮ ᱛᱮᱭᱟᱨ ᱟᱠᱟᱫᱟ ᱱᱚᱣᱟ ᱠᱚ ᱤᱫᱤ ᱠᱟᱛᱮᱜ ᱠᱟᱹᱴᱤᱡ ᱞᱟᱹᱭ ᱵᱮᱱ
ᱦᱮᱸ ᱜᱚᱝᱠᱮ ᱟᱹᱞᱤᱧᱟᱜ ᱟᱨᱠᱤ ᱵᱟᱲᱟᱭ ᱞᱮᱠᱟᱛᱮᱫ ᱥᱮ ᱡᱟᱦᱟᱸ ᱞᱤᱧ ᱞᱟᱹᱭ ᱟᱸᱡᱚᱢ ᱟᱠᱟᱫᱼᱟ ᱛᱚ ᱱᱚᱣᱟ ᱢᱟᱦᱟᱜ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱜᱚᱝᱠᱮ ᱛᱮᱭᱟᱨ ᱠᱟᱜᱼᱟᱭ ᱥᱟᱶᱛᱮ ᱱᱚᱣᱟ ᱫᱚ ᱦᱟᱸᱜ ᱛᱤᱥᱮ ᱚᱞ ᱟᱠᱟᱫᱟ ᱢᱟᱱᱮ ᱴᱷᱤᱠᱷᱟ ᱵᱟᱝᱧ ᱩᱭᱦᱟᱹᱨᱮᱫ ᱠᱟᱱᱟ ᱢᱮᱱᱠᱷᱟᱱ ᱩᱪᱷᱤᱱ ᱠᱟᱫᱟᱭ ᱟᱴᱷᱮᱨᱚᱥᱚ ᱯᱚᱹᱧᱪᱟᱱᱱᱚᱹ ᱥᱮ ᱯᱸᱪᱤᱥ ᱥᱟᱞᱨᱮ ᱴᱷᱤᱠ ᱚᱱᱟ ᱫᱚ ᱵᱟᱝᱟᱹᱧ ᱩᱭᱦᱟᱹᱨᱮᱫ ᱠᱟᱱᱟ ᱡᱩᱫᱤ ᱵᱤᱱ ᱵᱟᱰᱟᱭ ᱠᱷᱟᱱ ᱫᱚ ᱟᱵᱤᱱ ᱜᱤ ᱞᱟᱹᱭ ᱟᱸᱡᱚᱢ ᱟᱹᱞᱤᱧ ᱵᱮᱱ
ᱦᱳᱭ ᱜᱚᱝᱠᱮ ᱱᱚᱣᱟ ᱫᱚ ᱜᱚᱝᱠᱮ ᱡᱟᱦᱟᱸ ᱵᱮᱱ ᱞᱟᱹᱭᱠᱮ ᱢᱟᱱᱮ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱱᱚᱣᱟ ᱚᱞᱪᱤᱠᱤ ᱞᱤᱯᱤ ᱫᱚᱭ ᱩᱰᱩᱠ ᱠᱟᱫ ᱛᱟᱵᱚᱱᱟ ᱱᱚᱣᱟ ᱫᱚᱭ ᱩᱰᱩᱠ ᱠᱟᱫᱟ ᱩᱱᱤᱥᱥᱚ ᱯᱸᱩᱪᱤᱥ ᱥᱟᱹᱦᱤᱛ ᱨᱮ ᱟᱨ ᱱᱚᱣᱟ
ᱟᱪᱪᱟ ᱟᱪᱷᱟ ᱟᱪᱷᱟ
ᱱᱚᱣᱟ ᱞᱟᱦᱟ ᱦᱚᱸ ᱢᱤᱫᱴᱟᱝ ᱪᱤᱠᱤᱭᱟᱜ ᱟᱵᱚᱣᱟᱜ ᱛᱟᱦᱮᱸ ᱠᱟᱱᱟ ᱡᱟᱦᱟᱸ ᱫᱚ ᱥᱟᱹᱫᱷᱩ ᱨᱟᱢᱪᱟᱸᱫᱽ ᱢᱩᱨᱢᱩ ᱜᱚᱝᱠᱮ ᱩᱰᱩᱠ ᱞᱮᱫᱟ ᱩᱱᱤᱭᱟᱜ ᱪᱤᱠᱤ ᱨᱮᱱᱟᱜ ᱧᱩᱛᱩᱢ ᱫᱚ ᱛᱟᱦᱮᱸ ᱠᱟᱱᱟ ᱢᱚᱦ ᱫᱷᱟᱸᱫᱮᱨ ᱟᱸᱠᱷ ᱱᱚᱣᱟ ᱫᱚ ᱩᱱᱤ ᱩᱰᱩᱠ ᱞᱮᱫᱟ ᱩᱱᱤᱥᱥᱚ ᱛᱮᱭᱤᱥ ᱥᱟᱹᱦᱤᱛ ᱨᱮ ᱟᱫᱚ
ᱢᱟᱱᱮ ᱯᱩᱱ ᱢᱟᱱᱮ ᱟᱵᱚᱨᱮᱱ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩ ᱡᱟᱵᱚᱱ ᱴᱷᱟᱹᱠ ᱞᱮᱭᱟ ᱵᱮᱥᱤᱨ ᱵᱷᱟᱜᱽ ᱜᱮ ᱢᱟᱱᱮ ᱩᱱᱤ ᱢᱟᱱᱮ ᱩᱱᱤ ᱠᱷᱚᱱᱟᱜ ᱛᱟᱦᱚᱞᱮ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱫᱚ ᱞᱟᱦᱟᱛᱮᱭ ᱩᱰᱩᱠ ᱞᱮᱫᱼᱟ
ᱦᱳᱭ ᱩᱱᱤ ᱠᱷᱚᱡ ᱞᱟᱦᱟ ᱛᱮᱜᱮ ᱩᱱᱤ ᱦᱩᱸ, ᱱᱚᱣᱟ ᱟᱵᱚᱣᱟᱜ ᱢᱟᱱᱮ ᱟᱲᱟᱝ ᱛᱮᱜᱮ ᱪᱤᱠᱤᱭ ᱩᱰᱩᱠ ᱞᱮᱫᱟ ᱚᱱᱟ ᱪᱤᱠᱤ ᱨᱮᱱᱟᱜ ᱧᱩᱛᱩᱢ ᱫᱚ ᱛᱟᱦᱮᱸ ᱠᱟᱱᱟ ᱢᱚᱸᱦ ᱫᱷᱟᱸᱫᱮᱨ ᱟᱜ
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱵᱟᱝ ᱞᱤᱧ ᱵᱟᱲᱟᱭ ᱠᱟᱱ ᱛᱟᱸᱦᱮᱫ ᱞᱟᱹᱭ ᱟᱸᱡᱚᱢᱟᱜ ᱞᱤᱧᱟ ᱵᱤᱱ ᱠᱤᱱᱛᱩ ᱜᱚᱝᱠᱮ ᱱᱤᱛᱚᱜ ᱱᱤᱛᱚᱜ ᱦᱚᱠ ᱨᱮᱫᱚ ᱧᱮᱞᱚᱜ ᱠᱟᱱᱟ ᱱᱚᱣᱟ ᱚᱞ ᱜᱩᱨᱩ ᱧᱩᱛᱩᱢ ᱛᱮᱢᱟ ᱛᱚ ᱟᱞᱮ ᱥᱮᱫ ᱢᱟ ᱯᱚᱱᱰᱤᱛ ᱨᱚᱜᱷᱩᱱᱟᱛᱷ ᱢᱩᱨᱢᱩ ᱜᱚᱝᱠᱮ ᱜᱮ ᱵᱮᱥᱤ ᱠᱚ ᱵᱟᱰᱟᱭᱮᱭᱟ ᱛᱚ ᱜᱚᱝᱠᱮ ᱱᱚᱣᱟ ᱥᱟᱫᱷᱩ ᱨᱟᱢᱪᱟᱸᱫᱽ ᱢᱩᱨᱢᱩ ᱫᱚ ᱱᱚᱝᱠᱟ ᱞᱮᱠᱟ ᱱᱚᱣᱟ ᱱᱟᱜᱟᱢ ᱨᱮ ᱚᱱᱠᱟ ᱧᱩᱛᱩᱢ ᱢᱮᱱᱟᱜ ᱛᱟᱭᱟ ᱥᱮ ᱵᱟᱝᱜᱮ ᱜᱚᱝᱠᱮ ᱟᱯᱮᱥᱮ ᱟᱞᱮ ᱚᱱᱠᱟ ᱞᱮᱠᱟ ᱢᱮᱱᱟᱜ ᱠᱟᱹᱛᱷᱟᱹ ᱦᱚ ᱚᱱᱠᱟ ᱞᱮᱠᱟ ᱫᱚ ᱩᱱᱟᱹᱜ ᱵᱟᱝᱠᱚ ᱞᱟᱹᱭ ᱵᱟᱲᱟᱭ ᱜᱮᱭᱟ
ᱦᱳᱭ ᱜᱚᱝᱠᱮ ᱠᱟᱛᱷᱟ ᱫᱚ ᱴᱷᱤᱠ ᱜᱮᱵᱮᱱ ᱞᱟᱹᱭ ᱟᱠᱟᱫᱟ ᱡᱮ ᱢᱮᱱᱛᱮ ᱱᱩᱭ ᱥᱟᱫᱷᱩ ᱨᱟᱢᱪᱟᱸᱫᱽ ᱢᱩᱨᱢᱩ ᱜᱚᱝᱠᱮᱭᱟᱜ ᱦᱚᱸ ᱱᱚᱝᱠᱟ ᱪᱤᱠᱤ ᱛᱟᱦᱮᱸ ᱠᱟᱱᱟ ᱱᱚᱣᱟ ᱠᱚᱫᱚ ᱢᱟᱱᱮ ᱩᱱᱟᱹᱜ ᱵᱟᱝ ᱪᱚᱨᱪᱟ ᱦᱩᱭᱩᱜ ᱛᱟᱦᱮᱱ ᱜᱮᱭᱟ ᱟᱨ ᱱᱚᱣᱟ ᱠᱚᱨᱮᱱᱟᱜ ᱢᱟᱱᱮ ᱠᱟᱨᱚᱱ ᱫᱚ ᱦᱩᱭᱩᱜ ᱠᱟᱱᱟ ᱱᱤᱭᱟᱹᱜᱮ ᱡᱮ ᱢᱮᱱᱛᱮ ᱦᱮᱸ ᱟᱞᱤᱧ ᱦᱚᱸ ᱚᱱᱠᱟ ᱠᱟᱴᱮᱡ ᱥᱮ ᱦᱩᱰᱤᱧ ᱥᱩᱢᱟᱹᱭ ᱯᱟᱲᱦᱟᱣ ᱥᱚᱢᱚᱭ ᱜᱮ ᱯᱟᱲᱦᱟᱣ ᱠᱟ ᱠᱟᱛᱮᱫ ᱚᱱᱠᱟᱞᱤᱧ ᱵᱩᱡ ᱟᱠᱟᱫᱟ ᱡᱮ ᱢᱮᱱᱛᱮ ᱤᱭᱟᱹ ᱱᱩᱭ ᱜᱚᱝᱠᱮᱭᱟᱜ ᱦᱚᱸ ᱢᱤᱫᱴᱟᱝ ᱪᱤᱠᱤ ᱛᱟᱦᱮᱸ ᱠᱟᱱᱟ ᱚᱱᱟ ᱪᱤᱠᱤ ᱨᱮᱱᱟᱜ ᱧᱩᱛᱩᱢ ᱢᱚᱸᱡᱽ ᱫᱟᱸᱫᱷᱮᱨ ᱟᱠ ᱟᱫᱚ ᱩᱱᱤᱭᱟᱜ ᱪᱤᱠᱤ ᱫᱚ ᱢᱤᱫᱴᱟᱝ ᱱᱤᱭᱟᱹ ᱠᱩᱠᱞᱤ ᱨᱟᱠᱟᱵ-ᱟ ᱡᱮ ᱢᱮᱱᱛᱮ ᱛᱟᱦᱚᱞᱮ ᱩᱱᱤᱭᱟᱜ ᱪᱤᱠᱤ ᱫᱚ ᱪᱮᱫᱟᱜ ᱵᱟᱝ ᱯᱟᱥᱱᱟᱣ ᱞᱮᱱ ᱟᱵᱚ ᱫᱤᱥᱚᱢ ᱛᱟᱞᱟ ᱨᱮ ᱥᱮ ᱩᱱᱤᱭᱟᱜ ᱪᱤᱠᱤ ᱛᱮᱫᱚ ᱦᱚᱲ ᱪᱮᱫᱟᱜ ᱵᱟᱠᱚ ᱯᱟᱲᱦᱟᱣ ᱞᱮᱫᱟ
ᱦᱮᱸ
ᱟᱫᱚ ᱩᱱ ᱡᱚᱠᱷᱟᱡ ᱫᱚ ᱢᱟᱱᱮ ᱤᱝᱨᱮᱡᱽ ᱟᱢᱚᱞ ᱛᱟᱦᱮᱸ ᱠᱟᱱᱟ ᱛᱚ ᱢᱟᱱᱮ ᱤᱝᱨᱮᱡᱽ ᱠᱚ ᱛᱟᱦᱮᱸ ᱠᱟᱱᱟ
ᱦᱮᱸ ᱦᱮᱸ ᱦᱮᱸ ᱦᱮᱸ
ᱩᱱ ᱡᱚᱠᱷᱟᱡ ᱢᱟᱱᱮ ᱤᱭᱟᱹ ᱨᱮᱸᱜᱮᱡ ᱜᱮᱠᱚ ᱛᱟᱦᱮᱸ ᱠᱟᱱᱟ ᱥᱟᱹᱫᱷᱩ ᱨᱟᱢᱪᱟᱸᱫᱽ ᱜᱚᱝᱠᱮ ᱛᱟᱠᱚ ᱫᱚ ᱨᱮᱸᱜᱮᱡ ᱜᱮᱠᱚ ᱛᱟᱦᱮᱸ ᱠᱟᱱᱟ ᱩᱱᱟᱹᱜ ᱠᱟᱹᱣᱰᱤ ᱠᱚ ᱵᱟᱝ ᱛᱟᱦᱮᱸ ᱠᱟᱱ ᱛᱟᱠᱚᱣᱟ ᱛᱚ ᱩᱱᱤᱭᱟᱜ ᱡᱟᱦᱟᱸ ᱪᱤᱠᱤ ᱚᱱᱟ ᱪᱤᱠᱤ ᱫᱚ ᱚᱱᱠᱟ ᱞᱮᱠᱟ ᱵᱟᱭ ᱯᱨᱚᱪᱟᱨ ᱫᱟᱲᱮ ᱠᱟᱣᱫᱟ ᱥᱮ ᱦᱚᱲ ᱫᱤᱥᱚᱢ ᱦᱚᱲ ᱴᱷᱮᱱ ᱵᱟᱭ ᱯᱟᱥᱱᱟᱣ ᱫᱟᱲᱮ ᱠᱟᱣᱫᱟ ᱚᱱᱟ ᱨᱮᱸᱜᱮᱡ ᱦᱚᱲ ᱛᱚ ᱠᱟᱹᱢᱤ ᱠᱮᱛ ᱠᱟᱹᱢᱤ ᱠᱟᱛᱮᱜ ᱡᱚᱢ
ᱟᱪᱪᱷᱟ ᱟᱪᱪᱷᱟ ᱟᱪᱪᱷᱟ ᱟᱪᱪᱷᱟ
ᱚᱱᱠᱟ ᱞᱮᱠᱟ ᱩᱱᱤ ᱚᱱᱟ ᱟᱭᱟᱜ ᱪᱤᱠᱤ ᱵᱟᱭ ᱯᱟᱥᱱᱟᱣ ᱫᱟᱲᱮᱭᱟᱜ ᱠᱷᱟᱹᱛᱤᱨ ᱚᱱᱟ ᱪᱤᱠᱤ ᱫᱚ ᱩᱱᱟᱹᱜ ᱦᱚᱲ ᱵᱟᱝ ᱠᱚ ᱵᱟᱲᱟᱭ ᱧᱟᱢ ᱞᱮᱫᱟ ᱟᱫᱚ ᱚᱱᱟᱛᱮ ᱚᱱᱟ ᱪᱤᱠᱤ ᱤᱫᱤ ᱠᱟᱛᱮᱫ ᱫᱚ ᱟᱵᱚ ᱱᱤᱛᱚᱜ ᱢᱟᱱᱮ ᱵᱟᱵᱚᱱ ᱯᱟᱲᱦᱟᱜ ᱠᱟᱱᱟ ᱥᱮ ᱚᱱᱟ ᱪᱤᱠᱤ ᱤᱫᱤ ᱠᱟᱛᱮᱜ ᱫᱚ ᱩᱱᱟᱹᱜ ᱤᱭᱟᱹ ᱵᱟᱹᱱᱩᱜ ᱠᱟᱫᱟ ᱟᱨ ᱡᱟᱦᱟᱸᱭ ᱱᱩᱭ ᱜᱩᱨᱩ ᱜᱚᱝᱠᱮ ᱟᱜ ᱪᱤᱠᱤ ᱛᱟᱭ ᱚᱞᱪᱤᱠᱤ ᱱᱚᱣᱟ ᱠᱚ ᱤᱫᱤᱠᱟ ᱠᱟᱛᱮᱜ ᱟᱵᱮᱱ ᱡᱟᱦᱟᱸ ᱛᱤᱱᱟᱹᱜ ᱵᱤᱱ ᱵᱟᱲᱟᱭᱟ ᱚᱱᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟ ᱛᱟᱨᱯᱚᱨ ᱛᱮ ᱟᱹᱞᱤᱧ ᱦᱟᱸᱜ ᱞᱤᱧ
ᱟᱹᱞᱤᱧ ᱫᱚ ᱦᱟᱸᱜ ᱜᱚᱝᱠᱮ ᱱᱚᱝᱠᱟ ᱞᱮᱠᱟ ᱫᱚ ᱵᱟᱝ ᱞᱤᱧ ᱵᱟᱲᱟᱭᱟ ᱟᱫᱚ ᱤᱧ ᱫᱚ ᱦᱟᱸᱜ ᱱᱚᱣᱟ ᱟᱫᱚ ᱵᱟᱲᱟᱭ ᱫᱚᱞᱤᱧ ᱵᱟᱲᱟᱭᱟ ᱵᱟᱝᱢᱟ ᱱᱩᱭ ᱥᱟᱹᱫᱷᱩ ᱨᱟᱭ ᱜᱚᱝᱠᱮ ᱟᱨᱠᱤ ᱚᱞ ᱫᱚ ᱦᱟᱜ ᱚᱞ ᱠᱟᱫᱟ ᱢᱟᱱᱮ ᱱᱚᱣᱟ ᱜᱩᱨᱩ ᱜᱚᱝᱠᱮ ᱠᱷᱚᱡ ᱞᱟᱦᱟ ᱛᱮᱥᱮ ᱛᱟᱭᱚᱢ ᱛᱮ ᱚᱞ ᱠᱟᱜᱼᱟ ᱚᱱᱠᱟ ᱞᱮᱠᱟ ᱛᱮᱦᱚᱸ ᱵᱟᱝ ᱞᱤᱧ ᱵᱟᱲᱟᱭᱟ ᱜᱮ ᱟᱞᱮ ᱥᱮᱫ ᱫᱚ ᱦᱟᱸᱜ ᱱᱚᱣᱟ ᱪᱤᱠᱤ ᱯᱟᱲᱦᱟᱣ ᱛᱟᱜ ᱫᱚ ᱦᱟᱸᱜ ᱟᱹᱰᱤ ᱠᱷᱟᱡ ᱟᱹᱰᱤ ᱜᱮ ᱠᱚᱢ ᱜᱮᱭᱟ ᱡᱩᱫᱤ ᱠᱚ ᱯᱟᱲᱦᱟᱜ ᱜᱮᱭᱟ ᱟᱫᱚ ᱚᱱᱠᱟ ᱞᱮᱠᱟ ᱫᱚ ᱵᱟᱝᱜᱮ ᱢᱚᱴᱟᱢᱩᱴᱤ ᱵᱟᱲᱟᱭ ᱢᱮᱱᱟᱜ ᱠᱟᱫᱟ ᱵᱟᱝ ᱢᱟ ᱡᱮ ᱱᱩᱭ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱜᱚᱢᱠᱮ ᱜᱮ ᱚᱞ ᱠᱟᱜᱼᱟ ᱢᱮᱱᱛᱮ
ᱟᱸ
ᱦᱳᱭ ᱟᱯᱮ ᱥᱮᱡ ᱫᱚ ᱜᱚᱝᱠᱮ ᱪᱤᱠᱤ ᱯᱟᱲᱦᱟᱣ ᱠᱚ ᱪᱟᱞᱟᱜ ᱠᱟᱱ ᱜᱮᱭᱟ
ᱯᱟᱲᱦᱟᱣ ᱵᱚᱞᱛᱮ ᱦᱮᱸ ᱚᱱᱠᱟ ᱢᱤᱫ ᱵᱟᱨ ᱦᱩᱰᱤᱧ ᱤᱥᱠᱩᱞ ᱠᱚᱨᱮ ᱫᱚ ᱟᱨᱚᱢᱵᱚ ᱠᱟᱱᱟ ᱡᱮ ᱢᱮᱱ ᱛᱮ ᱢᱟᱱᱮ ᱥᱚᱨᱠᱟᱨᱤ ᱵᱷᱟᱵᱽ ᱛᱮᱫᱚ ᱚᱱᱠᱟ ᱢᱟᱪᱮᱫ ᱢᱟᱪᱮᱛᱟᱹᱱᱤ ᱠᱚᱫᱚ ᱵᱟᱹᱱᱩᱜ ᱠᱚ ᱨᱮᱦᱚᱸ ᱱᱚᱝᱠᱟ ᱟᱹᱛᱳ ᱠᱚᱨᱮᱱ ᱜᱮ ᱡᱟᱦᱟᱸᱭ ᱠᱚ ᱵᱟᱲᱟᱭ ᱟᱠᱟᱫᱟ ᱩᱝᱠᱩ ᱜᱮ ᱦᱟᱝᱠᱩ ᱯᱮᱨᱟ ᱴᱤᱪᱟᱨ ᱞᱮᱠᱟ ᱢᱮᱱᱟᱜ ᱠᱚᱣᱟ ᱩᱝᱠᱩ ᱠᱚ ᱥᱮᱬᱟ ᱵᱟᱲᱟᱣᱟᱠᱚ ᱠᱟᱱᱟ ᱱᱚᱝᱠᱟ ᱟᱨ ᱟᱞᱮ ᱥᱩᱯᱩᱨ ᱨᱮᱜᱮ ᱢᱤᱫ ᱴᱟᱝ ᱞᱟᱹᱴᱩ ᱤᱥᱠᱩᱞ ᱢᱮᱱᱟᱜ ᱟᱠᱟᱫᱟ ᱦᱳᱥᱴᱮᱞ ᱦᱚᱸ ᱢᱮᱱᱟᱜ ᱟᱠᱟᱫᱟ᱾ ᱚᱸᱰᱮᱜᱮ ᱦᱟᱸᱜ ᱢᱟᱱᱮ ᱯᱩᱨᱟᱹ ᱢᱤᱰᱤᱭᱟᱢ ᱞᱮᱠᱟᱛᱮᱫᱚ ᱯᱟᱲᱦᱟᱣ ᱪᱟᱞᱟᱜ ᱠᱟᱱᱟ ᱥᱟᱱᱛᱟᱞᱤ ᱯᱩᱨᱟᱹ ᱢᱤᱰᱤᱭᱟᱢ ᱢᱮᱱᱫᱚ ᱥᱟᱱᱛᱟᱞᱤ ᱢᱤᱰᱤᱭᱟᱢ ᱛᱮᱜᱮ ᱡᱚᱛ ᱛᱟᱥᱟᱫᱽ ᱡᱮ
ᱟᱪᱪᱷᱟ ᱟᱪᱪᱷᱟ ᱟᱪᱪᱷᱟ ᱛᱚ ᱜᱚᱝᱠᱮ ᱟᱯᱮ ᱥᱮᱫ ᱫᱚ ᱡᱩᱫᱤᱭᱳ ᱢᱟᱱᱮ ᱢᱟᱱᱮ ᱱᱚᱝᱠᱟ ᱯᱮᱨᱢᱟᱨᱤ ᱞᱮᱵᱮᱞ ᱨᱮᱫᱚ ᱡᱩᱫᱤᱭᱳ ᱚᱝᱠᱟ ᱢᱟᱥᱴᱟᱨ ᱡᱩᱫᱤ ᱵᱟᱝ ᱠᱚ ᱱᱤᱭᱳᱜᱚᱜ-ᱟ ᱛᱟᱞᱮ ᱢᱚᱴᱟᱢᱩᱴᱤ ᱟᱠᱚᱣᱟᱜ ᱪᱤᱱᱛᱟᱹ ᱵᱷᱟᱵᱽᱱᱟ ᱞᱮᱠᱟᱛᱮ ᱥᱮ ᱚᱞ ᱪᱤᱠᱤ ᱢᱟᱱᱮ ᱞᱟᱦᱟ ᱞᱟᱯᱷᱟᱝ ᱥᱮᱫ ᱡᱩᱫᱤ ᱩᱭᱦᱟᱹᱨ ᱵᱷᱟᱵᱽᱱᱟ ᱠᱟᱛᱮ ᱟᱨᱠᱚ ᱯᱟᱲᱦᱟᱣᱮᱫ ᱠᱚᱜᱮᱭᱟ ᱵᱟᱝ
ᱦᱳᱭ ᱜᱚᱝᱠᱮ
ᱟᱞᱮ ᱥᱮᱫ ᱫᱚ ᱦᱟᱸᱜ ᱜᱚᱝᱠᱮ ᱱᱚᱣᱟ ᱯᱨᱟᱭᱢᱟᱨᱤ ᱞᱮᱵᱮᱞ ᱠᱚᱨᱮ ᱫᱚ ᱦᱟᱸᱜ ᱵᱟᱝ ᱜᱮ ᱧᱮᱞᱚᱜ ᱠᱟᱱᱟ ᱱᱚᱝᱠᱟ ᱦᱟᱭ ᱤᱥᱠᱩᱞ ᱞᱮᱵᱮᱞ ᱠᱷᱚᱡ ᱜᱮ ᱢᱮᱱᱟᱜ ᱠᱟᱜᱼᱟ ᱛᱟᱣ ᱠᱟᱹᱴᱤᱡ ᱠᱚᱢ ᱧᱚᱜ ᱜᱮ ᱪᱟᱞᱟᱜ ᱠᱟᱱᱟ
ᱚᱸ
ᱞᱟᱦᱟ ᱛᱮᱢᱟ ᱜᱚᱝᱠᱮ ᱮᱠᱟᱞᱮ ᱵᱟᱝ ᱛᱟᱦᱮᱸ ᱠᱟᱱᱟ ᱢᱟᱱᱮ ᱱᱚᱜ-ᱚᱭ ᱞᱟᱦᱟ ᱥᱮᱨᱢᱟᱟ ᱥᱮ ᱛᱟᱨ ᱞᱟᱦᱟ ᱥᱮᱨᱢᱟ ᱠᱷᱚᱱᱟᱜ ᱜᱮ ᱢᱚᱴᱟᱢᱩᱴᱤ ᱱᱚᱝᱠᱟ ᱧᱮᱞᱚᱜ ᱠᱟᱱᱟ ᱯᱟᱲᱦᱟᱣ ᱠᱚ ᱪᱟᱹᱟᱞᱩᱜ ᱠᱟᱱᱟ
ᱦᱳᱭ ᱜᱚᱝᱠᱮ ᱢᱟᱱᱮ ᱱᱚᱣᱟ ᱫᱚ ᱟᱵᱚᱣᱟᱜ ᱪᱤᱠᱤ ᱥᱮ ᱟᱵᱚᱣᱟᱜ ᱟᱭᱳ ᱟᱲᱟᱝ ᱛᱮ ᱪᱤᱠᱤ ᱠᱟᱱᱟ ᱱᱚᱣᱟ ᱛᱮᱫᱚ ᱟᱵᱚᱣᱟᱜ ᱯᱟᱲᱦᱟᱣ ᱞᱟᱹᱠᱛᱤ ᱠᱟᱱ ᱛᱟᱵᱚᱱᱟ
ᱦᱳᱭ ᱜᱚᱝᱠᱮ ᱱᱚᱣᱟ ᱠᱚ ᱩᱭᱦᱟᱹᱨ ᱵᱷᱟᱵᱱᱟ ᱠᱟᱛᱮᱫ ᱛᱮᱜᱮ ᱟᱞᱮ ᱥᱮᱮᱫ ᱦᱚᱸ ᱱᱚᱝᱠᱟ ᱠᱚ ᱞᱟᱹᱜᱟᱜᱩ ᱠᱟᱫᱟ ᱥᱮ ᱱᱚᱝᱠᱟ ᱯᱟᱲᱦᱟᱣ ᱪᱟᱞᱟᱜ ᱠᱟᱱᱟ ᱢᱚᱴᱟᱢᱩᱴᱤ ᱛᱚᱠᱷᱚᱱ ᱠᱷᱚᱡ ᱠᱚ ᱟᱹᱜᱩ ᱟᱠᱟᱫᱟ ᱢᱚᱴᱟᱢᱩᱴᱤ ᱚᱱᱟ ᱥᱟᱱᱛᱟᱞᱤ ᱛᱮᱜᱮ ᱵᱤᱥᱤ ᱠᱚ ᱯᱟᱲᱦᱟᱜ ᱠᱟᱱᱟ ᱥᱮ ᱚᱞ ᱪᱤᱠᱤ ᱛᱮᱜᱮ
ᱦᱳᱭ ᱟᱫᱚ ᱱᱚᱣᱟ ᱜᱮ ᱱᱚᱣᱟ ᱠᱟᱹᱴᱤᱡ ᱤᱫᱤ ᱠᱟᱛᱮᱜ ᱜᱮ ᱠᱟᱹᱴᱤᱡ ᱞᱤᱧ ᱞᱟᱹᱭᱫᱟ ᱡᱮ ᱜᱩᱨᱩ ᱜᱚᱝᱠᱮ ᱱᱚᱣᱟ ᱫᱚ ᱩᱱᱤᱥᱥᱚ ᱯᱩᱪᱤᱛ ᱥᱟᱹᱦᱤᱛ ᱨᱮ ᱱᱚᱣᱟ ᱚᱞᱪᱤᱠᱤ ᱫᱚ ᱩᱪᱷᱟᱹᱱ ᱞᱮᱫᱟ ᱛᱚ ᱟᱫᱚ ᱜᱩᱨᱩ ᱜᱚᱝᱠᱮ ᱛᱟᱠᱚ ᱫᱚ ᱚᱱᱠᱟ ᱢᱟᱱᱮ ᱠᱷᱮᱛ ᱡᱟᱭᱜᱟ ᱛᱟᱦᱮᱸ ᱠᱟᱱ ᱛᱟᱠᱚ ᱛᱮ ᱟᱫᱚ ᱩᱱᱤ ᱥᱟᱶᱛᱮ ᱩᱱ ᱡᱚᱠᱷᱟᱱ ᱠᱤᱪᱷᱩ ᱠᱚ ᱜᱚᱲᱚᱣᱟᱫᱮ ᱛᱟᱦᱮᱱ ᱛᱮ ᱩᱱᱤ ᱫᱚᱭ ᱱᱤᱭᱟᱹ ᱯᱟᱥᱱᱟᱣ ᱫᱟᱲᱮᱭᱟᱜ ᱛᱟᱦᱮᱸ ᱠᱟᱱᱟ ᱟᱫᱚ ᱦᱚᱲ ᱠᱚᱴᱷᱮᱱ ᱯᱟᱥᱱᱟᱣ ᱮᱱᱛᱮ ᱟᱵᱚ ᱱᱤᱭᱟᱹ ᱪᱤᱠᱤ ᱵᱩᱱ ᱱᱤᱛᱚᱜ ᱵᱩᱱ ᱯᱟᱲᱦᱟᱜ ᱠᱟᱱᱟ ᱥᱮ ᱚᱱᱟ ᱪᱤᱠᱤ ᱛᱮ ᱢᱟᱱᱮ ᱟᱭᱢᱟ ᱜᱮ ᱞᱟᱦᱟᱱᱛᱤ ᱦᱩᱭ ᱟᱠᱟᱱᱟ ᱡᱮᱞᱮᱠᱟ ᱢᱟᱱᱮ ᱡᱟᱦᱟᱸ ᱟᱵᱚᱣᱟᱜ ᱮᱠᱷᱚᱱ ᱥᱳᱥᱟᱞ ᱢᱤᱰᱤᱭᱟ ᱢᱮᱱᱟᱜ ᱟᱠᱟᱫᱟ ᱱᱤᱭᱟᱹ ᱠᱚᱨᱮ ᱦᱚᱸ ᱟᱵᱚᱣᱟᱜ ᱱᱤᱭᱟᱹ ᱪᱤᱠᱤ ᱢᱮᱥᱟᱜ ᱠᱟᱱᱟ ᱡᱮᱢᱚᱱ ᱜᱩᱜᱩᱞ ᱴᱟᱱᱥᱞᱮᱴ ᱟᱨ ᱱᱚᱝᱠᱟ ᱪᱮᱴ ᱡᱤᱯᱤᱴᱤ ᱥᱮ ᱡᱤᱢᱱᱤ ᱱᱚᱝᱠᱟᱱ ᱮᱢᱟᱱ ᱮᱯᱥ ᱠᱚᱨᱮ ᱱᱚᱣᱟ ᱟᱵᱚᱣᱟᱜ ᱥᱟᱱᱛᱟᱞᱤ ᱪᱤᱠᱤ ᱱᱤᱛᱚᱜ ᱢᱮᱥᱟᱜ ᱠᱟᱱᱟ ᱚᱱᱟ ᱞᱟᱹᱜᱤᱫ ᱛᱮ ᱟᱭᱢᱟ ᱢᱟᱱᱮ ᱱᱟᱯᱟᱭ ᱱᱟᱯᱟᱭ ᱵᱩᱡᱷᱟᱹᱜ ᱜᱮᱭᱟ
ᱦᱳᱭ ᱜᱚᱝᱠᱮ ᱟᱨ ᱢᱤᱫᱴᱮᱡ ᱛᱟᱦᱚᱞᱮ ᱱᱚᱣᱟ ᱠᱩᱠᱞᱤ ᱞᱤᱧ ᱫᱚᱦᱚᱭᱮᱫ ᱠᱟᱱᱟ ᱜᱚᱝᱠᱮ ᱡᱮ ᱱᱚᱝᱠᱟ ᱟᱵᱚ ᱫᱚ ᱦᱟᱸᱜ ᱪᱤᱠᱤ ᱵᱚᱱ ᱯᱟᱲᱦᱟᱣᱮᱫ ᱠᱟᱱᱟ ᱟ ᱱᱚᱣᱟ ᱪᱤᱠᱤ ᱦᱟᱸᱜ ᱜᱚᱝᱠᱮ ᱥᱚᱝᱵᱤᱫᱷᱟᱱ ᱞᱮᱠᱟᱛᱮ ᱛᱤᱱᱟᱹᱜ ᱥᱟᱹᱦᱤᱛ ᱨᱮ ᱥᱮᱞᱮᱫ ᱠᱟᱱ ᱛᱟᱵᱚᱱᱟ ᱱᱚᱣᱟ ᱠᱟᱛᱷᱟ ᱵᱤᱱ ᱵᱟᱰᱟᱭ ᱠᱟᱫᱟ ᱥᱮ ᱵᱟᱝ
ᱪᱤᱠᱤ ᱥᱚᱝᱵᱤᱫᱷᱟᱱ ᱨᱮ ᱛᱤᱱᱟᱹᱜ ᱥᱟᱹᱦᱤᱛ ᱨᱮ ᱥᱮᱞᱮᱫ ᱟᱠᱟᱱᱟ ᱚᱱᱟ ᱫᱚ ᱦᱟᱸᱜ ᱵᱟᱹᱞᱤᱧ ᱵᱟᱲᱟᱭᱟ ᱟᱵᱚᱣᱟᱜ ᱢᱟᱱᱮ ᱡᱟᱦᱟᱸ ᱡᱟᱹᱛᱤ ᱚᱱᱟ ᱥᱟᱱᱛᱟᱞᱤ ᱡᱟᱹᱛᱤ ᱥᱮ ᱱᱚᱣᱟ ᱫᱚ ᱪᱚᱵᱽᱵᱤᱥ ᱛᱚᱢᱚ ᱥᱮ ᱛᱤᱱᱟᱹᱜ ᱨᱮ ᱥᱮᱞᱮᱫ ᱟᱠᱟᱱᱟ ᱟᱨ ᱢᱟᱱᱮ ᱥᱟᱱᱟᱢ ᱟᱵᱚ ᱱᱚᱣᱟ ᱫᱤᱥᱚᱢ ᱨᱮ ᱟᱭᱢᱟ ᱜᱟᱱ ᱜᱮ ᱡᱟᱹᱛᱤ ᱫᱚ ᱢᱮᱱᱟᱜ ᱠᱟᱫ ᱠᱚᱣᱟ ᱠᱤᱱᱛᱩ ᱥᱟᱱᱟᱢ ᱡᱟᱹᱛᱤ ᱠᱚᱣᱟᱜ ᱫᱚ ᱱᱚᱝᱠᱟ ᱪᱤᱠᱤ ᱵᱟᱹᱱᱩᱜ ᱟᱠᱟᱫᱟ ᱚᱱᱠᱟ ᱞᱮᱠᱟ ᱩᱱᱠᱩ ᱠᱩ ᱢᱩᱫᱽᱨᱮ ᱟᱵᱚᱣᱟᱜ ᱢᱤᱫᱴᱟᱝ ᱪᱤᱠᱤ ᱢᱮᱱᱟᱜ ᱟᱠᱟᱫᱟ ᱚᱱᱟ ᱪᱤᱠ ᱩᱱᱤᱠᱤᱱᱟᱜ ᱧᱩᱛᱩᱢ ᱚᱞ ᱪᱤᱠᱤ ᱟᱨ ᱱᱚᱣᱟ ᱪᱤᱠᱤ ᱫᱚ ᱦᱟᱸᱜ ᱛᱤᱱᱟᱹᱜ ᱥᱟᱹᱦᱤᱛ ᱨᱮ ᱥᱮᱞᱮᱫ ᱟᱠᱟᱱᱟ ᱚᱱᱟ ᱫᱚ ᱦᱟᱸᱜ ᱴᱷᱤᱠ ᱵᱟᱞᱤᱱ ᱫᱤᱥᱟᱹᱭᱮᱫᱟ
ᱛᱚ ᱜᱚᱢᱠᱮ ᱱᱚᱣᱟ ᱯᱟᱹᱨᱥᱤ ᱡᱤᱛᱠᱟᱹᱨ ᱢᱟᱦᱟ ᱢᱮᱱᱛᱮ ᱢᱤᱫᱴᱮᱡ ᱠᱚ ᱢᱟᱱᱟᱣ ᱜᱮᱭᱟᱞ ᱥᱮ ᱱᱚᱣᱟ ᱫᱚᱠᱚ ᱢᱟᱱᱟᱣ ᱜᱮᱭᱟ ᱥᱮ ᱵᱟᱝ ᱛᱟᱦᱮ ᱫᱚ
ᱦᱚᱠᱚᱭ ᱜᱚᱢᱠᱮ ᱢᱟᱱᱟᱣ ᱫᱚᱠᱚ ᱢᱟᱱᱟᱣ ᱛᱟᱦᱮᱱ ᱜᱮᱭᱟ ᱟᱞᱮ
ᱛᱚ ᱪᱮᱫ ᱠᱷᱟᱹᱛᱤᱨ ᱠᱚ ᱢᱟᱱᱟᱣ ᱜᱮᱭᱟ ᱜᱚᱝᱠᱮ ᱱᱚᱣᱟ ᱵᱟᱰᱟᱭ ᱵᱟᱹᱱᱩᱜ ᱠᱟᱜ-ᱟ
ᱯᱟᱹᱨᱥᱤ ᱡᱤᱛᱠᱟᱹᱨ ᱢᱟᱦᱟ ᱫᱚ ᱢᱟᱱᱟᱣᱟᱠᱚ ᱩᱱ ᱦᱤᱞᱳᱜ ᱟᱵᱚ ᱱᱤᱭᱟᱹ ᱢᱟᱱᱮ ᱟᱵᱚᱣᱟᱜ ᱡᱟᱦᱟᱸ ᱪᱤᱠᱤ ᱱᱚᱣᱟ ᱚᱞᱪᱤᱠᱤ ᱟᱵᱚᱣᱟᱜ ᱱᱚᱣᱟ ᱵᱷᱟᱨᱚᱛ ᱨᱮᱱᱟᱜ ᱥᱚᱝᱵᱤᱫᱷᱟᱱ ᱨᱮ ᱥᱮᱞᱮᱫ ᱞᱮᱱᱟ ᱥᱮ ᱢᱮᱱᱛᱮ ᱤ ᱟᱹᱭᱫᱷᱟᱹᱨ ᱮᱭ ᱧᱟᱢ ᱞᱮᱫᱟ ᱡᱮ ᱢᱮᱱᱛᱮ ᱱᱚᱣᱟ ᱦᱚᱸ ᱢᱤᱫ ᱴᱟᱝ ᱪᱤᱠᱤ ᱠᱟᱱᱟ ᱱᱚᱶᱟ ᱪᱤᱠᱤ ᱛᱮᱦᱚᱸ ᱟᱵᱚᱣᱟᱜ ᱚᱞ ᱯᱟᱲᱦᱟᱣ ᱦᱩᱭᱩᱜᱼᱟ ᱚᱱᱟ ᱚᱱᱟ ᱢᱟᱹᱦᱤᱛ ᱦᱤᱞᱳᱜ ᱜᱮ ᱱᱚᱣᱟ ᱯᱟᱹᱨᱥᱤ ᱡᱤᱛᱠᱟᱹᱨ ᱢᱟᱦᱟ ᱫᱚᱠᱚ ᱢᱟᱱᱟᱣᱟ
ᱛᱚ ᱛᱤᱱᱟᱹᱜ ᱢᱟᱦᱤᱛ ᱜᱚᱝᱠᱮ ᱱᱚᱝᱠᱟ ᱩᱭᱦᱟᱹᱨ ᱵᱷᱟᱵᱽᱱᱟ ᱢᱮᱱᱟᱜ ᱛᱟᱵᱤᱱ ᱜᱮᱭᱟ
ᱚᱱᱠᱟ ᱩᱭᱦᱟᱹᱨ ᱠᱟᱱᱟ ᱫᱚ ᱜᱚᱝᱠᱮ ᱵᱟᱝ ᱫᱤᱥᱟᱹᱜ ᱠᱟᱱᱟ ᱠᱟᱹᱴᱤᱡ ᱵᱟᱲᱟᱭ ᱠᱷᱟ ᱵᱮᱱ ᱞᱟᱹᱭ ᱵᱮᱱ
ᱦᱮᱸ ᱜᱚᱝᱠᱮ ᱢᱟᱱᱮ ᱟᱞᱤᱧ ᱫᱚ ᱦᱟᱸᱜ ᱱᱚᱝᱠᱟ ᱞᱮᱠᱟᱞᱤᱧ ᱵᱟᱲᱟᱭ ᱠᱮᱫᱟ ᱢᱟᱱᱮ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱥᱟᱹᱦᱤᱛ ᱨᱮ ᱱᱚᱶᱟ ᱫᱚ ᱥᱮᱴᱮᱨ ᱞᱮᱱᱟ ᱱᱚᱝᱠᱟ ᱞᱮᱠᱟ ᱦᱟᱸᱜ ᱞᱤᱧ ᱵᱟᱰᱟᱭ ᱟᱠᱟᱟᱜᱼᱟ
ᱦᱮᱸ
ᱛᱚ ᱚᱱᱟ ᱠᱷᱟᱹᱛᱤᱨ ᱜᱮ ᱱᱚᱶᱟ ᱯᱟᱹᱨᱥᱤ ᱡᱤᱛᱠᱟᱹᱨ ᱢᱟ ᱫᱚᱵᱚᱱ ᱢᱟᱱᱟᱣ ᱜᱮᱭᱟ ᱢᱮᱱᱛᱮ ᱟᱞᱮ ᱜᱚᱢᱠᱮ ᱚᱱᱮ ᱢᱟᱱᱮ ᱱᱚᱶᱟ ᱢᱟᱱᱮ ᱵᱟᱭᱤᱥᱮ ᱰᱤᱥᱮᱢᱵᱚᱨ ᱫᱩᱦᱡᱟᱨ ᱛᱤᱱ ᱥᱟᱹᱦᱤᱛ ᱨᱮ ᱱᱚᱣᱟ ᱥᱚᱝᱵᱤᱫᱷᱟᱱ ᱨᱮ ᱥᱮᱞᱮᱫ ᱞᱮᱱᱟ ᱛᱚ ᱱᱚᱶᱟ ᱠᱷᱟᱹᱛᱤᱨ ᱜᱮ ᱯᱟᱹᱨᱥᱤ ᱡᱤᱛᱠᱟᱹᱨ ᱢᱟᱦᱟ ᱫᱚᱵᱚᱱ ᱢᱟᱱᱟᱣ ᱜᱮᱭᱟ ᱱᱚᱝᱠᱟ ᱞᱮᱠᱟ ᱦᱟᱸᱜ ᱞᱤᱧ ᱵᱟᱰᱟᱭ ᱠᱟᱫᱟ
ᱦᱳᱭ ᱦᱳᱭ
ᱟᱯᱮ ᱥᱮᱫ ᱜᱚᱝᱠᱮ ᱦᱩᱞ ᱢᱟᱦᱟ ᱛᱚ ᱱᱚᱣᱟ ᱦᱩᱞ ᱢᱟᱦᱟ ᱠᱚᱯᱮ ᱢᱟᱱᱟᱣ ᱜᱮᱭᱟ ᱥᱮ ᱵᱟᱝ ᱛᱟᱦᱚᱞᱮ
ᱦᱮᱸ ᱜᱚᱝᱠᱮ ᱢᱟᱱᱟᱣ ᱠᱚᱫᱚ ᱦ ᱦᱩᱭᱩᱜ ᱛᱟᱦᱮᱱ ᱜᱮᱭᱟ ᱦᱩᱞ ᱢᱟᱦᱟ ᱠᱚᱦᱚᱸ
ᱛᱚ ᱦᱩᱞ ᱢᱟᱦᱟ ᱪᱮᱫ ᱠᱟ ᱞᱮᱠᱟᱛᱮ ᱵᱚ ᱢᱟᱱᱟᱣ ᱜᱮᱭᱟ ᱱᱚᱝᱠᱟ ᱞᱮᱠᱟ ᱵᱟᱰᱟᱭ
ᱵᱟᱰᱟᱭ ᱞᱮᱠᱟ ᱛᱮᱫᱚ ᱢᱟᱱᱮ ᱟᱭᱢᱟ ᱴᱚᱴᱷᱟ ᱠᱚᱨᱮ ᱟᱭᱢᱟ ᱞᱮᱠᱟ ᱠᱚ ᱢᱟᱱᱟᱣ ᱛᱟᱦᱮᱱ ᱜᱮᱭᱟ ᱢᱟᱱᱮ ᱟᱞᱮ ᱴᱷᱮᱡ ᱡᱟᱦᱟᱸᱮ ᱞᱮᱠᱟ ᱠᱚ ᱢᱟᱱᱟᱣ ᱛᱟᱦᱮᱸᱱ ᱟᱞᱮᱴᱷᱮᱡ ᱫᱚ ᱱᱚᱝᱠᱟ ᱢᱟᱱᱮ ᱜᱟᱫᱮᱞ ᱞᱟᱹᱴᱩ ᱞᱮᱠᱟ ᱛᱮᱫᱚ ᱵᱟᱝᱠᱚ ᱢᱟᱱᱟᱣᱟ ᱦᱮᱸ ᱱᱚᱝᱠᱟ ᱚᱸᱰᱮ ᱤᱭᱟᱹ ᱥᱟᱯᱷᱟ ᱥᱟᱟᱹᱯᱷᱤ ᱵᱟᱲᱟ ᱠᱮᱫ ᱠᱚ ᱛᱟᱨᱯᱚᱨ ᱚᱸᱰᱮ ᱚᱸᱰᱮ ᱥᱟᱨᱡᱚᱢ ᱰᱟᱹᱨ ᱚᱸᱰᱮ ᱛᱟᱦᱮᱱᱟ ᱵᱤᱫ ᱟᱨ ᱚᱱᱟ ᱚᱱᱟ ᱞᱟᱛᱟᱨ ᱨᱮᱜᱮ ᱩᱱᱠᱤᱱ ᱥᱤᱫᱩ ᱠᱟᱹᱱᱩ ᱣᱟᱜ ᱪᱤᱛᱟᱹᱨ ᱥᱟᱶᱛᱮ ᱱᱩᱠᱩ ᱵᱤᱨᱥᱟᱹ ᱢᱩᱰᱟᱹ ᱵᱟᱵᱟ ᱛᱤᱞᱠᱟᱹ ᱱᱩᱠᱩ ᱠᱚᱣᱟᱜ ᱪᱤᱛᱟᱹᱨ ᱛᱟᱦᱮᱱᱟ ᱟᱨ ᱚᱸᱰᱮ ᱜᱮ ᱢᱟᱱᱮ ᱱᱚᱣᱟ ᱫᱷᱩᱯ ᱡᱮᱨᱮᱫ ᱠᱟᱛᱮᱜ ᱱᱚᱝᱠᱟ ᱮ ᱱᱟᱭᱠᱮ ᱵᱟᱵᱟ ᱮᱭ ᱯᱩᱡᱟᱹ ᱠᱮᱫ ᱜᱮ ᱱᱚᱝᱠᱟ ᱠᱟᱛᱮᱜ ᱜᱮ ᱢᱟᱱᱟᱣ ᱫᱚ ᱦᱩᱭᱩᱜᱭᱳ ᱛᱟᱦᱮᱸᱱᱟ
ᱛᱚ ᱜᱚᱝᱠᱮ ᱱᱚᱶᱟ ᱥᱤᱫᱩ ᱠᱟᱹᱱᱦᱩ ᱛᱟᱠᱚ ᱛᱤᱱᱟᱹᱜ ᱵᱚᱭᱦᱟ ᱠᱚ ᱛᱟᱦᱮᱸ ᱠᱟᱱᱟ ᱱᱚᱝᱠᱟ ᱞᱮᱠᱟ ᱵᱟᱰᱟᱭ ᱢᱮᱱᱟᱜ ᱟᱠᱟᱫᱟ
ᱦᱳᱭ ᱜᱚᱝᱠᱮ ᱥᱤᱫᱩ ᱠᱟᱹᱱᱦᱩ ᱛᱟᱠᱚ ᱫᱚ ᱯᱩᱱ ᱵᱚᱭᱦᱟ ᱠᱚ ᱛᱟᱦᱮᱸ ᱠᱟᱱᱟ ᱥᱤᱫᱩ ᱠᱟᱱᱱᱩ ᱪᱟᱸᱫᱽ ᱵᱷᱳᱭᱨᱚᱵ ᱟᱨ
ᱟᱪᱷᱟ ᱟᱪᱷᱟ ᱟᱹᱞᱤᱧ ᱢᱟ ᱦᱜ ᱜᱚᱢᱠᱮ ᱟᱞᱮ ᱥᱮᱫ ᱢᱟ ᱢᱟᱱᱮ ᱵᱮᱥᱤᱨ ᱵᱷᱟᱜᱽ ᱜᱮᱠᱚ ᱞᱟᱹᱭ ᱵᱟᱲᱟᱭ ᱜᱮᱭᱟ ᱥᱮ ᱟᱞᱤᱧ ᱦᱚᱞᱤᱧ ᱟᱸᱡᱚᱢ ᱟᱠᱟᱫᱟ ᱩᱱᱠᱩᱣᱟᱜ ᱠᱟᱛᱷᱟ ᱞᱮᱠᱟᱛᱮ ᱵᱟᱝᱢᱟ ᱪᱷᱚ ᱵᱚᱭᱦᱟ ᱠᱚ ᱛᱟᱦᱮᱸ ᱠᱟᱱᱟ ᱢᱮᱱᱛᱮ
ᱦᱮᱸ ᱦᱚᱸ ᱵᱚᱭᱦᱟ ᱦᱳᱭ ᱦᱳᱭ ᱜᱚᱝᱠᱮ ᱱᱤᱛᱚᱜ ᱠᱟᱹᱴᱤᱡ ᱞᱤᱧ ᱫᱤᱥᱟᱹ ᱠᱮᱫᱟ ᱵᱟᱨᱭᱟ ᱵᱚᱭᱦᱟ ᱫᱚ ᱢᱟᱱᱮ ᱠᱩᱲᱤ ᱜᱤᱫᱽᱨᱟᱹ ᱠᱤᱱ ᱛᱟᱦᱮᱸ ᱠᱟᱱᱟ ᱯᱷᱩᱞᱚ ᱟᱨ ᱡᱷᱟᱱᱚ
ᱦᱮᱸ ᱦᱮᱸ ᱱᱚᱝᱠᱟ ᱜᱮᱠᱚ ᱞ ᱥᱤᱫᱩ ᱠᱟᱹᱱᱩ ᱪᱟᱸᱫᱽ ᱵᱷᱳᱭᱨᱳᱵ ᱯᱷᱩᱞᱳ ᱡᱷᱟᱱᱳ
ᱦᱳᱭ
ᱟᱪᱪᱷᱟ ᱦᱳ ᱟᱹᱰᱤ ᱱᱟᱯᱟᱭ ᱜᱚᱸᱠᱮ ᱟᱨ ᱦᱟᱸᱜ ᱟᱞᱮ ᱥᱮᱫ ᱢᱟ ᱱᱚᱝᱠᱟ ᱥᱤᱫᱩ ᱠᱟᱹᱱᱩ ᱟ ᱜᱮ ᱵᱤᱥᱤ ᱟᱨᱠᱤ ᱱᱚᱝᱠᱟ ᱧᱩᱛᱩᱢ ᱠᱩᱢᱟ ᱠᱩ ᱛᱩᱢᱟᱹᱞ ᱵᱟᱲᱟᱭᱟ ᱠᱟ ᱪᱟ ᱵᱷᱳᱭᱵ ᱥᱮ ᱡᱷᱟᱹᱱᱚᱜ ᱢᱟ ᱚᱱᱠᱟ ᱞᱮᱠᱟ ᱫᱚ ᱵᱟᱝᱜᱮ ᱱᱩᱠᱩ ᱜᱮ ᱱᱚᱝᱠᱟ ᱤᱫᱤᱠᱟ ᱠᱟᱛᱮᱜ ᱵᱟᱝ ᱠᱩ ᱠᱟᱹᱢᱤ ᱠᱟᱜ-ᱟ ᱥᱮ ᱪᱮᱫ ᱜᱚᱝᱠᱮ